ᱛᱟᱱᱟ ᱥᱟᱹᱵᱩᱱ
ᱦᱟᱹ ᱥᱟᱜᱩᱱ ᱥᱮᱛᱟᱜ ᱡᱚᱦᱟᱨ᱾
ᱛᱟᱨᱯᱚᱨᱮ ᱵᱮᱨᱮᱫ ᱵᱟᱲᱟᱭ ᱱᱟ ᱥᱮ ᱟᱹᱣᱨᱤᱜ ᱟᱜᱼᱟ?
ᱦᱩᱸ ᱵᱤᱨᱤᱜ ᱵᱟᱲᱟ ᱠᱟᱛᱮ ᱯᱷᱟᱨᱪᱟ ᱵᱟᱲᱟ ᱠᱟᱛᱮᱜ ᱱᱚᱜᱼᱚᱭ ᱥᱮᱞᱩᱱ ᱦᱮᱡ ᱦᱩᱭ ᱞᱮᱱᱟ ᱠᱟᱹᱴᱤᱡ ᱟᱫᱚ ᱥᱮᱞᱩᱱ ᱵᱚᱱᱫᱚ ᱜᱮᱭᱟ ᱚᱱᱟᱜᱮ ᱛᱟᱹᱜᱤ ᱨᱮ ᱢᱤᱱᱟᱹᱧᱟ ᱦᱟᱸᱜ᱾
ᱥᱮᱞᱩᱱ?
ᱦᱮᱸ᱾
ᱤᱱᱟᱹᱜ ᱞᱚᱜᱚᱱ ᱠᱚ ᱵᱩᱸᱲᱤ ᱭᱟ?
ᱦᱮᱸ ᱟᱞᱮ ᱱᱚᱰᱮ ᱫᱚ ᱪᱷᱚ ᱵᱟᱡᱮ ᱛᱮᱜᱤ ᱟᱹᱰᱤ ᱵᱷᱤᱲᱚᱜ ᱟᱛᱚ ᱟᱫᱚ ᱛᱤᱦᱤᱧ ᱫᱚ ᱠᱟᱹᱴᱤᱡ ᱦᱚᱞᱟ ᱫᱟᱜ ᱠᱟᱫᱟᱭ ᱯᱩᱨᱟᱹ ᱟᱹᱭᱩᱵ ᱠᱷᱚᱱ ᱮᱠᱫᱚᱢ ᱥᱮᱛᱟᱜ ᱫᱷᱟᱹᱵᱤᱡ ᱫᱚ, ᱡᱤᱵᱤᱨ ᱡᱤᱯᱤᱨ ᱚᱱᱟ ᱠᱷᱟᱹᱛᱤᱨ ᱯᱟᱴᱮᱜ ᱵᱤᱞᱟᱢ ᱠᱟᱱᱟᱭ ᱡᱟᱹ ᱢᱤᱫ ᱛᱟᱦᱟ ᱵᱤᱫᱼ
ᱱᱦᱚ ᱟᱞᱮ ᱥᱮᱫ ᱨᱮᱢᱟ ᱫᱟᱜ ᱜᱮ ᱵᱟᱹᱱᱩᱜ ᱟᱠᱟᱫ ᱫᱚ᱾
ᱦᱮᱸ᱾ ᱟᱞᱮ ᱥᱮᱫ ᱫᱚ ᱥᱤᱸᱜᱟᱹᱲ ᱚᱠᱛᱚ ᱜᱮ ᱦᱤᱨᱤᱭᱮᱜ ᱞᱮᱭᱮ ᱥᱮᱛᱟᱜ ᱚᱠᱛᱚ ᱨᱮᱫᱚ ᱡᱟᱨᱟᱞ-ᱡᱟᱨᱟᱞ ᱥᱤᱛᱩᱝ ᱨᱮ᱾
ᱚ ᱫᱤᱱᱟᱹᱢ ᱜᱮ ᱫᱟᱜ ᱟᱯᱮ ᱠᱟᱱᱟ᱾
ᱦᱟ ᱫᱤᱱᱟᱹᱢ ᱜᱤ ᱦᱤᱨᱤᱭᱮᱜ ᱞᱮᱭᱟ ᱟᱞᱮ ᱫᱚ᱾
ᱤᱭᱟᱹ ᱯᱚᱨᱮ ᱫᱟᱜ ᱠᱚ ᱵᱟᱭ ᱫᱟᱜ ᱟᱞᱮ ᱠᱟᱱ ᱫᱚ ᱟᱞᱮ ᱫᱚ᱾
ᱛᱚ ᱪᱟᱥᱵᱟᱥ ᱫᱚ ᱪᱮᱜ ᱞᱮᱠᱟ ᱚᱱᱛᱮ ᱫᱚ?
ᱪᱟᱥᱵᱟᱥ ᱫᱚ ᱦᱩᱭᱱᱟ ᱵᱟ- ᱟᱹᱞᱩ ᱠᱚ ᱦᱚ ᱛᱟᱲᱟ ᱯᱚᱨᱮ ᱠᱷᱚᱥᱞᱟ ᱛᱤᱞᱢᱤᱧ ᱠᱚ ᱮᱨ ᱦᱳᱭᱱᱟ᱾ ᱚᱱᱟ ᱯᱚᱨᱮ- ᱱᱚᱜᱼᱚᱭ ᱦᱳᱲᱳ ᱠᱚᱦᱚᱸ ᱠᱚ ᱠᱤᱪᱷᱩ ᱫᱚᱠᱚ ᱮᱢ ᱞᱟᱜᱼᱟ ᱨᱚᱦᱚᱭ ᱞᱟᱜᱼᱟ ᱠᱚ᱾ ᱛᱟᱯᱚᱨ ᱚᱱᱟ ᱯᱚᱨᱮ ᱦᱚᱸ ᱵᱟᱫᱟᱢ ᱠᱚ ᱩᱯᱲᱟᱹᱣ ᱦᱩᱭᱱᱟ ᱱᱤᱛᱚᱜ ᱫᱚ ᱪᱟᱨᱟ ᱠᱚ ᱢᱟᱱᱮ ᱦᱳᱲᱳ᱾ ᱠᱚ ᱜᱤᱰᱤ ᱦᱩᱭᱩᱜ ᱠᱟᱱᱟ ᱛᱚᱞᱟ ᱠᱚ᱾ ᱪᱟᱨᱟ ᱠᱚ ᱜᱤᱰᱤ ᱦᱩᱭᱩᱜ ᱠᱟᱱᱟ ᱚᱱᱠᱟᱱ ᱵᱮᱯᱟᱨ᱾ ᱦᱮᱸ ᱟᱞᱮ ᱥᱮᱜ ᱢᱟ ᱵᱟᱨᱚ ᱢᱟᱥ ᱜᱮ ᱚᱠᱟᱴᱟᱜ ᱵᱚᱨᱥᱟ ᱚᱠᱟᱴᱟᱜ- ᱫᱷᱚᱨᱚᱱ ᱵᱟᱝ ᱵᱩᱪᱩᱜᱼᱟ ᱮᱛᱚ ᱯᱚᱨᱤᱢᱟᱱ ᱦᱳᱲᱳ ᱠᱚ ᱨᱚᱦᱚᱭᱟ ᱥᱮ ᱵᱟᱝ ᱫᱚᱢᱮ᱾ ᱫᱚᱢᱮ ᱠᱷᱚᱱ ᱫᱚᱢᱮ ᱦᱳᱲᱳ ᱠᱚ ᱨᱚᱦᱚᱭᱟ ᱢᱟᱱᱮ ᱟᱠᱟᱴᱟᱜ ᱵᱚᱨᱥᱟ ᱨᱮᱠᱚ ᱨᱚᱦᱚᱭᱟ- ᱚᱱᱟ ᱠᱷᱚᱱᱟᱜ ᱦᱚᱸ ᱵᱮᱥᱤ ᱠᱚ ᱨᱚᱦᱚᱭᱟ ᱚᱱᱟ ᱫᱷᱚᱨᱚᱱ ᱨᱮ᱾
ᱟᱪᱷᱟ ᱟᱹᱰᱤ ᱵᱷᱟᱹᱜᱤ ᱛᱚ᱾
ᱟᱹᱞᱩ ᱠᱚᱫᱚ ᱢᱮᱱᱟᱜ ᱜᱮᱭᱟ ᱛᱟᱨ ᱯᱚᱨᱮ ᱛᱩᱲᱤ ᱠᱚ᱾ ᱛᱤᱞᱢᱤᱧ ᱠᱚ ᱛᱟᱯᱚᱨ ᱥᱚᱵᱽᱡᱤ ᱛᱚ ᱫᱚ ᱵᱟᱨᱚ ᱢᱟᱥ ᱜᱮ ᱦᱮᱱᱟᱜ ᱟᱠᱟᱫᱟ᱾ ᱟᱯ-ᱟᱯᱮ ᱥᱮᱫ ᱫᱚ ᱚᱝᱠᱟ ᱵᱟᱠᱚ ᱨᱚᱦᱚᱭ ᱜᱮᱭᱟ᱾
ᱵᱟ ᱟᱞᱮ ᱥᱮᱫ ᱫᱚ ᱠᱷᱮᱛ-ᱠᱷᱮᱛ ᱜᱮ ᱵᱟᱹᱱᱩᱜᱼᱟ ᱢᱤᱫ ᱠᱟᱛᱷᱟ ᱛᱮ ᱞᱟᱹᱭ ᱞᱮᱠᱷᱟᱡ ᱟᱞᱮ ᱫᱚ ᱠᱤᱨᱤᱧ ᱵᱷᱚᱨᱥᱟ ᱜᱮ ᱥᱚᱠ᱾
ᱦᱳᱭ ᱡᱚᱛᱚ ᱵᱟᱡᱟᱨ ᱨᱮᱱᱟᱜ ᱯᱮᱭᱟ ᱥᱮ-ᱪᱮᱫ ᱟᱯᱮ ᱫᱚ᱾
ᱵᱟᱡᱟᱨ ᱟᱨ ᱱᱚᱝᱠᱟ ᱟᱛᱳ ᱴᱚᱞᱟ ᱢᱤᱫ ᱜᱮ ᱛᱟᱦᱮᱸ ᱠᱟᱱᱟ ᱟᱫᱚ ᱱᱚᱰᱮ ᱫᱚ᱾ ᱟᱞᱮ ᱡᱟᱦᱟᱸ ᱢᱟᱱᱮ ᱴᱷᱟᱶ ᱨᱮᱞᱮ ᱛᱟᱦᱮᱱᱟ ᱱᱚᱣᱟ ᱫᱚ ᱯᱩᱨᱟᱹᱜ ᱜᱤ- ᱢᱟᱱᱮ ᱠᱚᱭᱞᱟ ᱢᱟᱱᱮ ᱚᱧᱪᱚᱞ ᱠᱟᱱᱟ ᱢᱟᱱᱮ ᱠᱚᱭᱞᱟ ᱢᱮᱱᱟᱜᱼᱟ ᱱᱚᱣᱟ ᱮᱨᱤᱭᱟ ᱨᱮᱫᱚ᱾
ᱱᱟᱦᱟᱜ ᱟᱪᱷᱟ-ᱟᱪᱷᱟ ᱠᱚᱭᱞᱟᱠ ᱦᱮᱸ ᱠᱷᱚᱱᱤ᱾
ᱟᱫᱚ ᱱᱚᱣᱟ ᱠᱷᱮᱛ ᱛᱟᱦᱮᱸ ᱠᱟᱱᱟ ᱩᱱ ᱚᱠᱛᱚ ᱟᱫᱚ- ᱡᱚᱠᱷᱚᱱ ᱧᱮᱞ ᱫᱟᱭ ᱡᱮ ᱪᱟᱵᱟᱭᱮᱱᱟ ᱞᱟᱛᱟᱨ ᱨᱮ ᱠᱚᱭᱞᱟ ᱟᱫᱚ ᱪᱮᱛᱟᱱ ᱨᱮ ᱚᱱᱟ ᱫᱷᱤᱨᱤ ᱪᱮᱫ ᱞᱮᱠᱟ ᱵᱟᱸᱠᱩᱲᱟ ᱠᱚᱨᱮ ᱠᱚ ᱞᱟᱭᱮᱫᱟ ᱩᱰᱩᱠ ᱫᱟᱠᱚ ᱚᱱᱠᱟ ᱜᱮ ᱳᱯᱮᱱ ᱠᱟᱥᱴ ᱠᱚᱭᱞᱟ ᱢᱟᱭᱤᱱᱥ ᱠᱚᱞᱟ ᱠᱚᱨᱟᱣ ᱠᱮᱫ ᱛᱮ ᱟᱫᱚ ᱚᱱᱟ ᱠᱚ ᱠᱷᱮᱛ ᱠᱚ ᱯᱩᱨᱟᱹᱣ ᱦᱟᱛᱟᱣ ᱠᱮᱫᱟ ᱠᱷᱟᱡ ᱟᱫᱚ ᱟᱞᱮ ᱱᱚᱸᱰᱮ ᱫᱚ ᱪᱟᱥ ᱟᱫᱚ-ᱟᱫᱚ ᱵᱚᱱᱫᱚ ᱪᱟᱵᱟᱭᱮᱱᱟ᱾
ᱛᱟᱦᱚᱞᱮ ᱫᱚ ᱚᱱᱟ ᱡᱟᱦᱟᱸ ᱠᱚ ᱤᱭᱟᱹ ᱚᱸᱰᱮ ᱠᱚ ᱠᱟᱹᱢᱤ ᱠᱟᱱ ᱥᱮ ᱚᱱᱟ ᱡᱟᱦᱟᱸ ᱠᱳᱢᱯᱟᱱᱤ ᱦᱟᱛᱟᱣ ᱠᱮᱫ ᱱᱮ ᱚᱱᱟ ᱠᱚᱨᱮ ᱠᱟᱹᱢᱤ ᱠᱚᱯᱮ ᱧᱟᱢ ᱵᱟᱲᱟ ᱠᱮᱫᱟ ᱥᱮ ᱵᱟᱝ?
ᱠᱟᱹᱢᱤ ᱫᱚ ᱞᱟᱹᱭ ᱠᱟᱜ ᱛᱟᱦᱮᱸᱱᱟᱭ ᱟᱹᱱ ᱟᱹᱨᱤ ᱞᱮᱠᱟ ᱛᱮᱫᱚ ᱪᱷᱚ ᱵᱤᱜᱷᱟᱹ ᱡᱩᱫᱤ ᱛᱟᱦᱮᱸᱱ ᱛᱟᱢᱟ ᱛᱟᱦᱚᱞᱮ ᱠᱟᱹᱢ ᱧᱟᱢᱟ ᱟᱨ ᱡᱟᱦᱟᱸᱭᱟᱜ ᱪᱷᱚ ᱵᱤᱜᱷᱟᱹ ᱵᱟᱪᱩᱜᱼᱟ ᱛᱟᱦᱚᱞᱮ ᱩᱱᱠᱩ ᱫᱚ ᱚᱱᱟ ᱠᱟᱹᱣᱰᱤ ᱜᱮ ᱟᱨ ᱪᱮᱫ ᱦᱚᱸ ᱵᱟᱝ
ᱚ ᱠᱟ. ᱣᱰᱤ ᱥᱩᱢᱩᱝ ᱜᱮ᱾ ᱚᱨᱮ ᱛᱟᱦᱚᱞᱮ ᱪᱮᱫ ᱠᱚ ᱪᱟᱥᱵᱟᱥ ᱫᱚ ᱛᱟᱦᱚᱞᱮ ᱛᱚ ᱵᱟᱹᱱᱩᱜ ᱟᱹᱱᱤᱡᱼᱟ ᱠᱤᱨᱤᱧ ᱡᱚᱝᱼᱟ
ᱟᱫᱚ ᱦᱳᱭ ᱚᱱᱟᱱᱟᱜᱮ ᱠᱤᱨᱤᱧ ᱵᱚᱨᱥᱟ ᱜᱮ ᱱᱤᱛᱚᱜ ᱥᱟᱱᱟᱢ ᱜᱮ
ᱦᱩᱸ ᱛᱟᱨᱯᱚᱨ ᱦᱚᱞᱟ ᱪᱮᱫ ᱠᱚᱯᱮ ᱪᱤᱠᱟᱹ ᱠᱮᱫᱟ?
ᱦᱚᱞᱟ ᱫᱚ ᱪᱮᱫ ᱦᱚᱸ ᱵᱟᱝ ᱚᱱᱠᱟᱜᱮ ᱱᱤᱛᱚᱜ ᱫᱚ ᱦᱟᱸᱜ ᱱᱚᱜᱼᱚᱭ ᱤᱭᱟᱹ ᱪᱟᱹᱞᱩᱜ ᱠᱟᱱᱟ ᱦᱟᱸᱜ ᱚᱱᱚᱯᱩᱨᱱᱟ ᱵᱷᱟᱱᱰᱟᱨ ᱟᱫᱚ ᱚᱱᱞᱟᱭᱤᱱ ᱫᱚᱠᱟᱱ ᱦᱚᱸ ᱠᱚᱨᱟᱣ ᱦᱩᱭ ᱠᱟᱱᱟ ᱛᱚ, ᱟᱫᱚ ᱠᱟᱥᱴᱚᱢᱟᱨ ᱠᱚ ᱯᱷᱳᱱ ᱠᱟᱛᱮᱜ ᱵᱟᱰᱟᱭ ᱦᱚᱪᱚ ᱦᱩᱭᱮᱱᱟ ᱡᱮ ᱚᱱᱞᱟᱭᱤᱱ ᱯᱨᱚᱥᱮᱥᱤᱝ ᱮᱛᱚᱦᱚᱵ ᱠᱟᱱᱟ, ᱢᱟᱲᱟᱝ ᱨᱮ ᱦᱟᱱᱮ ᱫᱳ ᱛᱟᱹᱨᱤᱠᱷ ᱫᱚᱭ ᱟᱲᱟᱜ ᱠᱟᱫᱟ ᱢᱮᱱᱞᱮᱠᱷᱟᱱ᱾
ᱦᱩᱸ᱾
ᱴᱮᱠᱱᱤᱠᱮᱞᱤ ᱮᱨᱚᱨ ᱠᱷᱟᱹᱛᱤᱨ ᱛᱮ ᱠᱟᱹᱢᱤ ᱵᱟᱭ ᱠᱟᱹᱢᱤᱭᱮᱫ ᱛᱟᱦᱮᱸᱱᱟ, ᱟᱫᱚ ᱦᱚᱞᱟ ᱠᱷᱚᱱ ᱫᱚ ᱢᱳᱴᱟᱢᱩᱴᱤ ᱠᱟᱹᱢᱤ ᱠᱟᱱᱟᱭ᱾
ᱠᱟᱹᱢᱤ ᱠᱟᱱᱟᱭ ᱦᱮᱸ ᱛᱟᱨᱯᱚᱨᱮ ᱚᱱᱟ ᱚᱯᱞᱟᱭᱤᱱ ᱛᱮ ᱡᱟᱦᱟᱸ ᱠᱚ ᱡᱚᱢᱟᱭᱮᱫᱟ ᱚᱸᱰᱮ ᱦᱚᱸ ᱵᱤ ᱰᱤ ᱭᱚ ᱚᱯᱷᱤᱥ ᱠᱷᱚᱱ ᱦᱚᱲ ᱠᱚ ᱞᱟᱹᱭ ᱫᱟ ᱡᱮ ᱚᱯᱷᱞᱟᱭᱤᱱ ᱛᱮ ᱫᱚ ᱚᱞᱚᱯᱮ ᱡᱚᱢᱟᱭᱟ ᱚᱱᱞᱟᱭᱤᱱ ᱛᱮ ᱡᱚᱢᱟᱭ ᱨᱮᱱᱟᱜ ᱪᱮᱥᱴᱟᱭ ᱯᱮ᱾ ᱠᱟᱨᱚᱱ ᱟᱹᱰᱤ ᱰᱷᱮᱨ ᱠᱟᱜᱚᱡᱽ ᱠᱚ ᱡᱚᱢᱟ ᱧᱩᱨᱩᱠᱟᱱᱟ ᱤᱱᱟᱹᱜ ᱜᱟᱱ ᱰᱟᱴᱟ ᱮᱱᱴᱨᱤ ᱛᱮ ᱥᱚᱢᱳᱭ ᱞᱟᱜᱟᱜᱼᱟ ᱦᱮᱸ᱾
ᱦᱳᱭ ᱠᱟᱹᱢᱤ ᱫᱚ ᱚᱱᱟᱜᱤ ᱠᱟᱱᱟ ᱡᱟᱦᱟᱸᱭ ᱚᱯᱞᱟᱭᱤᱱ ᱯᱮᱨᱮᱡ ᱫᱟᱭ ᱩᱱᱤ ᱚᱱᱞᱟᱭᱤᱱ ᱨᱮ ᱨᱟᱠᱟᱵ ᱠᱟᱭ ᱛᱚᱵᱮ ᱜᱤ ᱠᱟᱹᱣᱰᱤ ᱧᱟᱢᱟᱭ, ᱟᱫᱚ ᱦᱮᱸ ᱱᱤᱛᱚᱜ ᱨᱮᱱᱟᱜ ᱚᱠᱛᱚ ᱨᱮᱫᱚ ᱡᱟᱦᱟᱸᱱᱟᱜ ᱜᱤ ᱯᱷᱚᱨᱚᱢ ᱡᱩᱫᱤ ᱱᱚᱝᱠᱟ ᱩᱰᱩᱠᱚᱜᱼᱟ ᱜᱚᱵᱷᱢᱮᱱᱴ ᱢᱟᱱᱮ ᱚᱱᱞᱟᱭᱤᱱ ᱜᱤ ᱨᱤᱠᱟᱹᱭ ᱢᱟᱵᱚᱱ᱾ ᱚᱸᱰᱮ ᱠᱷᱟᱱ ᱪᱮᱫ ᱠᱟᱱᱟ ᱰᱟᱭᱨᱮᱠᱴ ᱜᱮ ᱩᱱᱤ ᱫᱚ ᱤᱱᱯᱩᱴ ᱩᱛᱟᱹᱨᱚᱜᱼᱟᱭ ᱯᱩᱨᱟᱹ ᱜᱮ᱾ ᱦᱮᱸ ᱟᱨ ᱱᱩᱭ ᱫᱚ ᱢᱤᱫᱴᱮᱡ ᱠᱟᱜᱚᱡᱽ ᱦᱚᱸ ᱡᱩᱫᱤ ᱚᱠᱟᱨᱮ ᱦᱟᱸᱱᱮ ᱫᱚᱦᱚ ᱠᱟᱫᱟᱭ ᱱᱚᱸᱰᱮ ᱠᱷᱚᱱ ᱨᱟᱠᱟᱵ ᱠᱟᱛᱮᱜ ᱤᱫᱤᱭᱮ ᱠᱟᱱᱟᱭ ᱪᱷᱟᱰᱟ ᱢᱟᱰᱟᱭᱮᱱ ᱠᱷᱟᱱ ᱦᱟᱸᱱᱮ ᱵᱟᱢ ᱧᱟᱢᱟ ᱵᱟᱥ
ᱛᱟᱨᱯᱚᱨ ᱦᱚᱭᱛᱳ ᱱᱚᱣᱟ ᱯᱚᱧᱪᱟᱭᱮᱛ ᱚᱯᱷᱤᱥ ᱪᱟᱞᱟᱜᱼᱟ, ᱚᱸᱰᱮ ᱠᱷᱚᱱ ᱪᱟᱞᱟᱜ ᱵᱤ ᱰᱤ ᱭᱳ ᱚᱯᱷᱤᱥ ᱪᱟᱞᱟᱜᱼᱟ, ᱮᱠᱷᱚᱱ ᱚᱠᱟᱨᱮ ᱰᱟᱴᱟᱭ ᱮᱴᱨᱤᱭᱟᱭ ᱜᱟᱹ ᱤᱭᱟᱹ ᱵᱟᱹᱱᱩᱜ ᱴᱷᱤᱠᱟᱹᱱ ᱵᱟᱹᱱᱩᱜᱼᱟ᱾
ᱩᱸ ᱩᱸ ᱟᱫᱚ ᱟᱵᱩ ᱜᱟᱛᱟᱠ ᱦᱚᱲ ᱠᱚᱫᱚ ᱠᱷᱩᱵ ᱠᱚ ᱱᱚᱣᱟ ᱪᱮᱛᱟᱱ ᱨᱮ ᱚᱝᱠᱟ ᱤᱭᱟᱹ ᱵᱟᱹᱱᱩᱜᱼᱟ ᱪᱮᱸᱜᱷᱟᱣᱱᱟ ᱫᱚ ᱱᱤᱛᱚᱜ ᱦᱚᱸ ᱵᱟᱹᱱᱩᱜᱼᱟ ᱚᱝᱠᱟ ᱫᱚ᱾
ᱟᱫᱚ ᱧᱮᱞᱚᱜ ᱠᱟᱱᱟ ᱠᱚ ᱚᱯᱷᱞᱟᱭᱤᱱ ᱛᱮᱜᱮ ᱵᱮᱥᱤ ᱠᱚ ᱯᱮᱨᱮᱡ ᱠᱮᱫᱟ ᱠᱚ, ᱟᱵᱚ ᱥᱟᱱᱛᱟᱲ ᱜᱟᱛᱟᱠ ᱨᱮᱱ ᱫᱚ ᱯᱨᱟᱭ ᱟᱨ ᱫᱤᱠᱩ ᱫᱚ ᱠᱟᱹᱴᱤᱡ ᱠᱚ ᱤᱭᱟᱹ ᱜᱤᱭᱟ ᱛᱚ ᱪᱷᱟᱛᱤᱠ ᱠᱚ᱾ ᱮᱠᱵᱟᱨᱮ ᱚᱱᱞᱟᱭᱤᱱ ᱛᱮᱠᱚ ᱯᱮᱨᱮᱡᱟ ᱩᱱᱠᱩ ᱫᱚ᱾
ᱦᱳᱭ ᱦᱳᱭ, ᱟᱫᱚ ᱟᱫᱚ ᱡᱟ ᱧᱮᱞ ᱟᱱᱮ ᱱᱚᱣᱟ ᱯᱷᱚᱨᱚᱢ ᱯᱮᱨᱮᱡ ᱨᱮ ᱱᱩᱱᱟᱹᱜ ᱜᱚᱞᱟᱝ ᱟᱹ ᱪᱤᱠᱟᱜ ᱠᱟᱱᱟ ᱡᱮ ᱧᱩᱛᱩᱢ ᱥᱟᱱᱟᱢ ᱰᱤᱴᱮ ᱧᱮᱞ ᱛᱮᱦᱚᱸ ᱵᱚᱛᱚᱨ ᱜᱮ ᱟᱹᱭᱠᱟᱹᱜ ᱠᱟᱱᱟ ᱮᱢᱛᱮ᱾
ᱦᱮᱸ ᱰᱤᱴᱮᱞᱥ ᱡᱮ ᱠᱷᱚᱡ ᱠᱟᱱᱟᱭ ᱚᱱᱟ ᱫᱚ ᱟᱹᱰᱤ ᱮᱸ ᱩᱫ ᱩᱫᱟᱹᱨ ᱟᱪᱪᱷᱟ ᱟᱢ ᱡᱮ ᱚᱱᱞᱟᱭᱤᱱ ᱛᱮᱢ ᱮᱸ ᱱᱚᱣᱟ ᱠᱚᱢ ᱯᱮᱨᱮᱡᱮᱫ ᱛᱟᱵᱚᱱᱟ, ᱚᱱᱠᱟ ᱛᱤᱱᱟᱹᱜ ᱜᱟᱱ ᱚᱸᱰᱮ ᱰᱚᱠᱚᱢᱮᱱᱴ ᱢᱟᱱᱮ ᱤᱭᱟᱹ ᱠᱟᱜᱚᱡᱽ ᱠᱚ ᱥᱟᱵᱢᱤᱴ ᱦᱩᱭᱩᱜ ᱠᱟᱱᱟ?
ᱰᱟᱜ ᱰᱚᱠᱚᱢᱮᱱᱴ ᱫᱚ ᱥᱟᱱᱟ ᱦᱮᱸ ᱡᱚ ᱛᱚ ᱜᱮ ᱛᱤᱱᱟᱹᱜ ᱢᱮᱱᱟᱜᱼᱟ, ᱡᱟᱦᱟᱸᱭ ᱯᱷᱮᱢᱮᱞᱤ ᱦᱮᱰ ᱠᱟᱱᱟᱭ ᱱᱚᱰᱮ ᱠᱟᱭ ᱴᱮᱨᱤᱭᱟ ᱢᱮᱱᱟᱜᱼᱟ ᱢᱟᱲᱟᱝ ᱨᱮᱫᱚ ᱟᱫᱷᱟᱨ ᱠᱟᱨᱰ ᱨᱮ ᱡᱟᱦᱟᱸ ᱧᱩᱛᱩᱢ ᱢᱮᱱᱟᱜ ᱛᱟᱭᱟ ᱚᱱᱟ ᱧᱩᱛᱩᱢ ᱟᱛᱤᱜ ᱜᱤ ᱮᱱᱴᱨᱤ ᱦᱩᱭᱩᱜᱼᱟ ᱵᱷᱩᱞ ᱛᱟᱦᱮᱸᱱ ᱛᱟᱭ ᱥᱮ ᱡᱟᱦᱟᱸ ᱞᱮᱠᱟᱜᱮ ᱛᱟᱦᱮᱸᱱ ᱛᱟᱭ᱾
ᱟᱪᱪᱷᱟ᱾
ᱛᱟᱯᱚᱨ ᱢᱮᱱᱫᱟᱭ ᱚᱱᱟᱨᱮ ᱡᱟᱦᱟᱸ ᱱᱟᱢᱵᱟᱨ ᱮᱢ ᱦᱩᱭᱩᱜᱼᱟ ᱚᱱᱟ ᱫᱚ ᱟᱵᱟᱨ ᱟᱫᱷᱟᱨ ᱥᱟᱛᱮ ᱞᱤᱝᱠ ᱛᱟᱦᱮᱸ ᱞᱮᱠ ᱠᱟᱱᱟ ᱛᱚᱵᱮ ᱟᱹᱱᱤᱡ ᱚᱱᱟ ᱱᱟᱢᱵᱟᱨ ᱜᱮᱢ
ᱚ ᱩᱱᱤ ᱜᱟ ᱜᱟ ᱦᱮᱸ ᱜᱟᱨᱡᱮᱱᱟᱜ?
ᱦᱮᱸ ᱜᱟᱨᱡᱮᱱᱟᱜ ᱛᱟᱯᱚᱨ ᱡᱟᱦᱟᱸ ᱛᱤᱱᱟᱹᱜ ᱜᱤ ᱢᱮᱱᱟᱜ ᱠᱚᱣᱟ ᱩᱱ ᱠᱩᱭᱟᱜ ᱦᱚᱸ ᱥᱟᱱᱟᱢ ᱟᱫᱷᱟᱨ ᱠᱟᱲ ᱵᱷᱳᱴᱟᱨ ᱠᱟᱲ ᱨᱮᱥᱚᱱ ᱠᱟᱲ ᱴᱷᱤᱠ ᱜᱮᱭᱟ ᱦᱮᱞᱛᱷ ᱠᱟᱲ ᱡᱟ ᱢᱮᱱᱟᱜᱼᱟ ᱰᱨᱟᱭᱵᱷᱤᱝ ᱞᱟᱭᱥᱮᱱᱥ ᱢᱟᱱᱮ ᱡᱟᱵᱚᱛᱤᱭᱚ ᱰᱚᱠᱚᱢᱮᱱᱴ ᱟᱢᱟᱜ ᱟᱸ ᱠᱟᱹᱢᱤ ᱨᱮᱱᱟᱜ ᱥᱟᱱᱟᱢ ᱮᱢ ᱦᱩᱭᱩᱜ ᱠᱟᱱᱟ ᱟᱫᱚ ᱱᱚᱰᱮ ᱟᱹᱰᱤ ᱦᱟᱦᱟᱲᱟᱜ ᱜᱤ ᱤᱠᱟᱹᱜ ᱠᱟᱱᱟ᱾ ᱱᱩᱱᱟᱹᱜ ᱛᱚᱛᱷᱚ ᱫᱚ ᱚ ᱟᱵᱚ ᱪᱟᱹᱠᱨᱤ-ᱵᱟᱹᱠᱨᱤ ᱨᱮᱦᱚᱸ ᱵᱟᱵᱚᱱ ᱮᱢ ᱵᱟᱲᱟᱣ ᱠᱟᱫᱟ ᱥᱮ ᱪᱟᱹᱠᱨᱤ ᱧᱟᱢ ᱠᱟᱛᱮᱜ ᱦᱚᱸ ᱵᱟᱵᱩᱱ ᱮᱢ ᱵᱟᱲᱟᱣ ᱠᱟᱫᱟ ᱦᱮᱸ ᱥᱮ ᱵᱟᱝ
ᱦᱩᱸ-ᱦᱩᱸ
ᱟᱫᱚ ᱱᱚᱣᱟ ᱫᱚ ᱢᱟᱱᱮ ᱪᱮᱫ ᱞᱟᱹᱜᱤᱫ ᱦᱟᱛᱟᱣ ᱫᱟᱭ ᱦᱚᱲ ᱵᱩᱡ ᱵᱩᱪᱮᱫ ᱜᱮᱭᱟ ᱠᱚ ᱮᱱᱛᱮ ᱨᱮᱦᱚᱸ ᱮᱢ ᱫᱟᱠᱚ ᱟᱫᱚ
ᱦᱮᱸᱻᱦᱮᱸ ᱦᱳᱭ ᱢᱟᱱᱮ ᱥᱟᱱᱛᱟᱲ ᱢᱟ ᱥᱟᱱᱛᱟᱲᱟᱜ ᱫᱚ ᱵᱟᱝ ᱯᱩᱨᱟᱹ ᱱᱚᱜ-ᱚ ᱱᱚᱣᱟ ᱛᱤᱱᱟᱹᱜ ᱜᱟᱱ ᱦᱚᱲ ᱦᱮᱱᱟᱜ ᱠᱚᱣᱟ ᱡᱷᱚᱛᱚ ᱰᱤᱴᱮᱞᱥ ᱯᱩᱨᱟᱹ ᱢᱟᱱᱮ ᱯᱷᱩᱴᱤᱱᱟᱴᱤ ᱦᱟᱛᱟᱣ ᱩᱛᱟᱹᱨᱮᱫ ᱛᱟᱠᱚᱣᱟᱭ ᱟᱡ ᱮ ᱵᱩᱡᱽ ᱫᱟᱲᱮᱭᱟᱜ-ᱟ ᱡᱮ ᱚᱠᱚᱭ ᱚᱠᱟᱨᱮ ᱪᱮᱫ ᱦᱮᱱᱟᱜ ᱛᱟᱣᱟ ᱪᱮᱫ ᱵᱟᱱᱩᱜ ᱛᱟᱠᱚᱣᱟ᱾ ᱟᱨ ᱟᱢ ᱱᱚᱜ-ᱚᱭ ᱟᱸᱫᱷᱟᱨᱮ ᱦᱟᱛᱟᱣᱫᱟ ᱟᱸᱫᱷᱟᱨᱮ ᱦᱟᱛᱟᱣ ᱮᱫᱟ ᱢᱟᱱᱮ ᱛᱚ ᱩᱱᱤᱛᱚ ᱚᱸᱰᱮ ᱠᱷᱚᱱᱟᱜ ᱜᱮᱛᱚ ᱵᱩᱡᱚᱜ ᱠᱟᱱᱟ ᱛᱤᱱᱟᱹᱜ ᱜᱟᱱ ᱮᱠᱟᱭᱩᱱᱴ ᱢᱮᱱᱟᱜ ᱛᱟᱭᱟ ᱦᱩᱸ ᱵᱟᱨᱭᱟ ᱥᱮ ᱯᱮᱭᱟ ᱮᱠᱟᱣᱩᱱᱴ ᱢᱮᱱᱟᱜ ᱛᱟᱭᱟ ᱡᱚᱛᱚ ᱚᱸᱰᱮ ᱠᱷᱚᱱ ᱜᱮ ᱵᱟᱲᱟᱭ ᱛᱤᱭᱳᱜᱟᱭ
ᱟᱫᱚ ᱱᱤᱛᱚᱜ ᱨᱮᱱᱟᱜ ᱚᱠᱛᱚ ᱨᱮᱢ ᱵᱟᱰᱟᱭ ᱜᱮᱭᱟ ᱡᱮ ᱰᱮᱴᱟ ᱱᱤᱛᱚᱜ ᱛᱤᱱᱟᱹᱜ ᱜᱚᱱᱚᱝ ᱟᱱᱟ ᱢᱤᱜ ᱦᱚᱲᱟᱜ ᱰᱮᱴᱟ ᱡᱩᱫᱤ ᱟᱢ ᱡᱟᱦᱟᱸᱭ ᱛᱮ ᱟᱹᱠᱷᱨᱤᱧ ᱫᱟᱢ ᱛᱟᱦᱚᱞᱮ ᱢᱟᱱᱮ ᱦᱤᱭᱩᱡᱽ ᱯᱚᱨᱤᱢᱟᱱ ᱨᱮ ᱠᱟᱹᱣᱰᱤᱢ ᱧᱟᱢᱟ ᱚᱱᱟ ᱠᱷᱟᱹᱛᱤᱨ ᱛᱮᱜᱮ ᱰᱮᱴᱟ ᱟᱹᱰᱤ ᱤᱱᱯᱚᱴᱮᱱᱴ ᱜᱮ ᱥᱤᱠᱳᱨ ᱛᱟᱦᱮᱸ ᱞᱮᱠ ᱠᱟᱱᱟ ᱱᱚᱜᱼᱚᱭ ᱡᱮᱢᱚᱱ ᱱᱤᱛᱚᱜ ᱟᱵᱚ ᱱᱚᱣᱟᱨᱮ ᱛᱷᱩᱛᱤ ᱠᱟᱱᱟ ᱵᱚᱱ ᱱᱚᱣᱟᱨᱮ ᱦᱚᱸᱛᱚ ᱞᱟᱹᱭ ᱠᱟᱫᱟ ᱠᱚ ᱡᱮ ᱟᱞᱚᱵᱩᱱ ᱞᱟᱹᱭ ᱢᱟ ᱱᱤᱡᱮᱨᱟᱜ ᱡᱟᱦᱟᱸ ᱛᱤᱱᱟᱹᱜ ᱢᱟᱱᱮ ᱞᱟᱹᱭ ᱨᱮᱱᱟᱜ ᱢᱮᱱᱟᱜᱼᱟ ᱵᱟᱠᱤ ᱡᱟᱦᱟᱸ ᱛᱷᱩᱛᱤ ᱨᱮᱱᱟᱜ ᱚᱱᱟ ᱫᱚᱵᱚᱱ ᱛᱷᱩ ᱛᱤ ᱠᱟᱱᱟ ᱛᱚ ᱱᱚᱜᱼᱚᱭ ᱢᱤᱫᱴᱮᱡ ᱥᱤᱠᱩᱨᱤᱴᱤ ᱡᱟᱦᱟᱸ ᱢᱮᱱᱟᱜᱼᱟ ᱚᱱᱟ ᱫᱚ ᱫᱤᱥᱚᱢ ᱡᱟᱠᱟᱛ ᱨᱮᱱ ᱡᱟᱦᱟᱸᱭ ᱱᱤᱛᱚᱜ ᱮᱭᱟᱭ ᱪᱮᱛᱟᱱ ᱨᱮᱠᱚ ᱠᱟᱹᱢᱤ ᱠᱟᱱᱟ ᱩᱱᱠᱩ ᱦᱚᱸᱠᱚ ᱵᱟᱲᱟᱭᱟ᱾ ᱢᱮᱱ ᱞᱮᱠᱷᱟᱱ ᱱᱤᱛᱚᱜ ᱱᱚᱜᱼᱚᱭ ᱳᱯᱮᱱᱞᱤ ᱡᱟᱦᱟᱸ ᱜᱚᱵᱷᱚᱢᱮᱱᱴ ᱯᱟᱦᱟᱴᱟ ᱠᱷᱚᱱ ᱱᱚᱜᱼᱚᱭ ᱠᱟᱹᱢᱤᱦᱚᱨᱟ ᱪᱟᱞᱟᱜ ᱠᱟᱱᱟ ᱦᱚᱲ ᱵᱟᱝᱠᱚ ᱵᱩᱡᱷᱟᱹᱣ ᱫᱟᱲᱮᱭᱟᱜᱼᱟ᱾ ᱠᱟᱱᱟ ᱡᱮ ᱱᱚᱣᱟ ᱪᱤᱠᱟᱹᱭᱮᱫᱟᱭ ᱱᱚᱣᱟ ᱫᱚ ᱯᱚᱨᱮ ᱦᱟᱸᱜ ᱵᱩᱡᱷᱟᱹᱣ ᱧᱟᱢ ᱢᱟ ᱠᱚ ᱡᱟᱦᱟᱱᱟᱜ ᱚᱱᱠᱟ ᱦᱟᱹᱱ ᱦᱩᱭᱩᱜ ᱛᱟᱠᱚᱣᱟ ᱥᱮ ᱛᱚᱠᱷᱚᱱ ᱠᱚ ᱢᱮᱱᱟ ᱪᱮᱫᱟᱜ ᱤᱧ ᱮᱢ ᱠᱮᱫᱟ ᱪᱤᱠᱟ ᱦᱩᱭᱱᱟ ᱪᱤᱠᱟ ᱵᱟᱝ
ᱦᱳᱭ-ᱦᱳᱭ ᱟᱨ ᱱᱚᱰᱮ ᱠᱷᱚᱱ ᱢᱤᱫ ᱫᱷᱟᱣ ᱚᱱᱠᱟᱱᱟᱜ ᱵᱟᱝ ᱦᱩᱭ ᱞᱮᱠᱷᱟᱱ ᱛᱚ ᱢᱟᱹᱱᱢᱤ ᱠᱚ ᱵᱟᱠᱚ ᱥᱤᱠᱷᱱᱟᱹᱛᱚᱜᱼᱟ ᱢᱮᱱᱠᱷᱟᱱ ᱪᱮᱛᱟᱱ ᱠᱷᱚᱱ ᱢᱟ ᱪᱟᱯ ᱧᱩᱨᱩᱜ ᱠᱚᱜ ᱡᱷᱚᱛᱚ ᱜᱮ ᱮᱢ ᱦᱳᱭᱳᱜ ᱛᱟᱢᱟ ᱟᱨ ᱵᱟᱝ ᱮᱢ ᱨᱮᱦᱚᱸ ᱵᱟᱝ ᱜᱟᱱᱚᱜ ᱠᱟᱱᱟ᱾ ᱢᱟᱹᱱᱢᱤ ᱢᱟᱱᱮ ᱚᱠᱟ ᱦᱟᱞᱚᱛ ᱨᱮᱠᱚ ᱧᱩᱨᱩᱜ ᱠᱟᱱᱟ ᱥᱟᱹᱨᱤᱜᱮ ᱵᱟᱝ ᱮᱢ ᱛᱮᱦᱚᱸ ᱵᱟᱝ ᱜᱟᱱᱚᱜ ᱠᱟᱱᱟ ᱮᱢ ᱠᱟᱛᱮ ᱦᱚᱸ ᱱᱚᱝᱠᱟᱱ ᱥᱚᱢᱚᱥᱟ ᱨᱮᱠᱚ ᱧᱩᱨᱩᱜ ᱠᱟᱱᱟ᱾
ᱦᱳᱭ ᱟᱫᱚ ᱱᱚᱸᱰᱮ ᱞᱟᱹᱭ ᱢᱮᱱᱟᱜ-ᱟ ᱡᱮ ᱱᱚᱣᱟ ᱫᱚ ᱟᱢᱟᱜ ᱵᱮᱠᱛᱤᱜᱚᱛᱚ ᱵᱮᱯᱟᱨ ᱠᱟᱱᱟ ᱢᱟᱱᱮ ᱟᱯᱲᱮ ᱴᱷᱮᱡ ᱟᱢ ᱦᱟᱛᱟᱣ ᱦᱚᱸ ᱫᱟᱲᱮᱭᱟᱜ-ᱟᱢ ᱵᱟᱝ ᱦᱚᱸ ᱱᱚᱣᱟ ᱫᱚ ᱢᱟᱱᱮ ᱡᱚᱨᱟᱭ ᱫᱚ ᱵᱟᱹᱱᱩᱜᱼᱟ ᱦᱟᱸᱜ ᱟᱫᱚ ᱟᱵᱩᱨᱮᱱ ᱛᱚ ᱚᱱᱮ ᱯᱮ ᱦᱟᱡᱟᱨ ᱴᱟᱠᱟ ᱧᱮᱞ ᱠᱟᱛᱮᱫ ᱜᱮ ᱦᱟᱸᱜ ᱢᱟᱱᱮ ᱵᱚᱦᱚᱜ ᱦᱚᱸ ᱠᱚᱨᱟᱯ ᱠᱟᱱ ᱛᱟᱠᱚᱣᱟ ᱟᱫᱚ
ᱦᱩᱸ-ᱦᱩᱸ ᱟᱫᱚ ᱡᱷᱚᱛᱚ ᱠᱚ ᱚᱱᱠᱟᱭᱮᱫ ᱠᱷᱟᱱ ᱯᱮᱨᱮᱡᱮᱫ ᱠᱷᱟᱱ ᱠᱚ ᱪᱮᱫᱟᱜ ᱵᱟᱠᱚ ᱯᱮᱨᱮᱡᱟ ᱟᱫᱚ ᱱᱩᱠᱩ ᱫᱚ ᱟᱫᱚ ᱠᱚ ᱞᱟᱹᱭᱟ ᱫᱤᱥᱚᱢ ᱦᱚᱲ ᱡᱩᱫᱤ ᱠᱚ ᱮᱲᱮ ᱠᱚᱣᱟ ᱛᱟᱦᱚᱞᱮ ᱤᱧᱦᱚᱸ ᱮᱲᱮ ᱛᱮᱫᱚ ᱪᱤᱠᱟᱹᱜ ᱠᱟᱱᱟ
ᱟᱫᱚ ᱟᱵᱚ ᱫᱚ ᱚᱱᱟ ᱦᱚᱲ ᱧᱮᱞ ᱠᱷᱟᱹᱛᱤᱨ ᱛᱮᱜᱮ ᱛᱚ ᱛᱮᱦᱮᱧ ᱦᱟᱵᱤᱡ ᱛᱮ ᱟᱵᱚ ᱜᱟᱛᱟᱠ ᱨᱮᱱᱟᱜ ᱮᱴᱠᱮᱴᱚᱬᱮ ᱫᱚ ᱱᱚᱣᱟ ᱠᱷᱟᱹᱛᱤᱨ ᱜᱮᱛᱚ ᱦᱚᱲ ᱟᱵᱚ ᱫᱚ ᱦᱚᱲ ᱠᱷᱟᱹᱛᱤᱨ ᱦᱚᱲᱟᱜ ᱠᱟᱛᱷᱟ ᱦᱚᱲ ᱪᱤᱠᱟᱹᱭ ᱫᱟᱭ ᱩᱱᱤᱭᱟᱜ ᱱᱚᱝᱠᱟ ᱠᱟᱜ ᱠᱷᱟᱱ ᱟᱨᱮ ᱟᱯᱲᱮᱭᱟᱜ ᱧᱮᱞ ᱢᱮ ᱚᱱᱟ ᱦᱚᱲ ᱫᱚ ᱵᱚᱦᱩᱛ ᱧᱮᱞ- ᱧᱮᱞ ᱛᱮᱜᱮ ᱛᱚ ᱱᱚᱝ ᱠᱟ ᱦᱟᱞᱚᱛ ᱦᱩᱭ ᱟᱠᱟᱱ ᱛᱟᱵᱚᱱᱟ ᱟᱵᱚᱣᱟᱜ ᱫᱚ ᱟᱫᱚ ᱛᱤᱥ ᱵᱚᱱ ᱜᱩᱱᱟᱹᱱᱚᱜᱼᱟ ᱚᱠᱚᱭ ᱵᱟᱲᱟᱭ ᱾
ᱦᱩᱸ ᱟᱫᱚ ᱚᱱᱟ ᱠᱚᱜᱮ ᱱᱚᱛᱮ ᱚᱲᱟᱜ ᱠᱚ ᱥᱟᱶ ᱟᱣᱨᱤ ᱯᱮᱨᱮᱡ ᱦᱩᱳᱭᱳᱜᱼᱟ ᱟᱫᱚ ᱦᱚᱞᱟ ᱢᱟᱦᱫᱮᱨ ᱵᱟᱨᱥᱤᱧ ᱫᱷᱚᱨᱮᱹ ᱠᱚ ᱯᱮᱨᱮᱡ ᱠᱮᱫᱟ ᱟᱞᱮᱥᱮᱫ ᱫᱚ ᱚᱯᱷᱞᱟᱭᱤᱱ ᱛᱮ ᱾ ᱟᱫᱚ ᱦᱚᱞᱟ ᱡᱩᱫᱤ ᱯᱮᱨᱮᱡ ᱦᱳᱭ ᱠᱚᱜᱼᱟ ᱢᱟᱜ ᱢᱚᱬᱮ ᱱᱮᱣᱛᱟ ᱛᱟᱦᱮᱸ ᱠᱟᱱᱟ ᱡᱷᱤ ᱛᱟᱠᱚ ᱴᱷᱮᱱ ᱾ ᱟᱫᱚ ᱚᱱᱛᱮ ᱜᱮᱞᱮ ᱫᱟᱹᱲ ᱜᱚᱫᱞᱟᱜ-ᱟ ᱾
ᱠᱟᱲᱟᱡ-ᱠᱚᱲᱚᱡ ᱾
ᱟᱫᱚ ᱚᱱᱟᱛᱮ ᱟᱞᱮ ᱦᱚᱸ ᱯᱷᱳᱱᱯᱮᱹ ᱠᱚᱫᱚ ᱵᱟᱞᱮ ᱯᱮᱨᱮᱡ ᱟᱠᱟᱫᱟ ᱾ ᱛᱚ ᱦᱚᱞᱟ, ᱦᱚᱞᱟ ᱧᱤᱫᱟᱹ ᱵᱮᱲᱟ ᱧᱮᱞ ᱦᱳᱭᱳᱜ ᱠᱟᱱ ᱛᱟᱦᱮᱸᱫ ᱡᱮ ᱞᱟᱹᱭ ᱫᱟᱠᱚ ᱵᱷᱤᱰᱤᱭᱳ ᱚᱯᱤᱥ ᱥᱮᱱ ᱦᱚᱲ ᱥᱳᱥᱟᱞ ᱢᱤᱰᱤᱭᱟ ᱨᱮ ᱧᱮᱞᱚᱜ ᱠᱟᱱᱟ ᱛᱚ ᱥᱴᱟᱯ ᱠᱚ ᱾ ᱞᱟᱹᱭ ᱫᱟᱠᱚ ᱚ ᱚᱸ ᱡᱚᱛᱚᱴᱟ ᱯᱮ ᱠᱚᱨᱟᱣ ᱟᱠᱟᱫ ᱠᱚᱨᱟᱣ ᱟᱠᱟᱫᱟ ᱯᱮ ᱚᱯᱷᱞᱟᱭᱤᱱ ᱛᱮ ᱢᱮᱱᱠᱷᱟᱱ ᱪᱮᱥᱴᱟᱭ ᱯᱮ ᱚᱱᱞᱟᱭᱤᱱ ᱛᱮ ᱠᱚᱨᱟᱣ ᱨᱮᱱᱟᱜ, ᱠᱟᱨᱚᱱ ᱡᱮᱹᱦᱮᱹᱛᱩ ᱰᱚᱠᱩᱢᱮᱱᱴᱥ ᱱᱚᱲᱮ ᱦᱮᱡ ᱟᱠᱟᱱᱟ ᱾ ᱵᱚᱥᱛᱟ ᱵᱚᱥᱛᱟ ᱥᱮ ᱚᱲᱟᱜ ᱯᱮᱨᱮᱡ ᱟᱠᱟᱱᱟ, ᱩᱱᱟ, ᱹᱜ ᱫᱚ ᱵᱟᱝ ᱥᱚᱢᱵᱷᱚᱵᱚᱜ ᱠᱟᱱᱟ ᱚᱱᱟᱛᱮᱠᱚ ᱞᱟᱹᱭ ᱮᱫᱟ ᱾ ᱟᱯᱮ ᱦᱟᱸᱰᱮ ᱯᱮᱨᱮᱡ ᱨᱮᱱᱟᱜ ᱪᱮᱥᱴᱟᱭᱯᱮ ᱚᱱᱞᱟᱭᱤᱱ ᱛᱮ ᱾
ᱱᱚᱜᱼᱚᱸᱭ ᱡᱟᱦᱟᱸ ᱠᱟᱛᱷᱟᱢ ᱞᱟᱹᱭ ᱠᱮᱫᱟ ᱢᱟᱜ ᱢᱚᱬᱮ ᱨᱮᱱᱟᱜ ᱟᱫᱚ ᱢᱟᱜ ᱢᱚᱬᱮ ᱫᱚ ᱟᱹᱰᱤ ᱴᱚᱴᱷᱟ ᱨᱮ ᱧᱮᱞᱚᱜ ᱚᱱᱟ ᱵᱷᱤᱱᱟᱹ ᱵᱷᱤᱱᱟᱹ ᱢᱟᱹᱦᱤᱛ ᱨᱮ ᱦᱩᱭᱩᱜ ᱠᱟᱱᱟ ᱟᱨ ᱥᱮᱨᱢᱟ ᱠᱤᱭᱟᱹ ᱥᱮᱨᱢᱟ ᱦᱩᱭᱩᱜ ᱦᱩᱭᱩᱜ ᱠᱟᱱᱟ ᱢᱟᱜ ᱢᱚᱬᱮ ᱟᱫᱚ ᱟᱢᱟᱜ ᱢᱚᱱᱮᱛᱮ ᱪᱮᱫ ᱮᱢ ᱢᱚᱱᱮᱭᱟ ᱡᱮ ᱢᱟᱜ ᱢᱚᱬᱮ ᱫᱚ ᱢᱟ -ᱨᱮ -ᱜᱤ ᱢᱟᱱᱟᱣ ᱩᱪᱤᱛ ᱥᱮᱨᱢᱟ ᱥᱮᱨᱢᱟ ᱾
ᱵᱟᱝᱟ, ᱥᱮᱨᱢᱟ- ᱥᱮᱨᱢᱟ ᱫᱚ ᱢᱟᱱᱟᱣ ᱩᱪᱤᱛ ᱫᱚ ᱟᱸ ᱵᱟᱝ ᱠᱟᱱᱟ ᱟᱵᱚᱨᱮᱱ ᱵᱚᱸᱜᱟ ᱵᱩᱨᱩ ᱦᱚᱸᱠᱚ ᱢᱮᱱ ᱫᱚ ᱥᱮᱨᱢᱟ ᱥᱮᱨᱢᱟ ᱫᱚ ᱟᱞᱚᱯᱮ ᱠᱚᱨᱟᱣ ᱛᱟᱵᱚᱱᱟ ᱾ ᱪᱮ ᱠᱚᱨᱟᱣ ᱩᱪᱤᱛ ᱵᱟᱝ ᱠᱟᱱᱟ ᱢᱤᱫᱴᱤᱡ ᱢᱟᱜ ᱢᱚᱬᱮ ᱢᱟᱱᱮ ᱛᱚ ᱢᱤᱫᱴᱤᱡ ᱦᱮᱸ, ᱟᱵᱚᱨᱮᱱ ᱵᱚᱸᱜᱟ ᱵᱩᱨᱩ ᱠᱚ ᱮᱢᱟᱣ ᱠᱚᱣᱟ ᱵᱚᱱ ᱫᱟᱲᱮ ᱠᱚ ᱥᱮ ᱾ ᱫᱟᱲᱮ ᱠᱚ ᱢᱟ-ᱢᱟᱜ ᱠᱚᱨᱛᱮ ᱜᱮᱞᱮ ᱛᱚ ᱢᱟᱨᱟᱝ ᱫᱟᱲᱮ ᱞᱟᱜᱟᱜ ᱛᱟᱢᱟ ᱟᱨ ᱵᱟ ᱠᱟᱴᱟ ᱫᱟᱲᱮ ᱫᱚ ᱵᱟᱢ ᱢᱟᱜᱮ ᱠᱟᱱᱟ ᱾
ᱦᱩᱺ -ᱴᱚᱜ ᱾
ᱟᱫᱚ, ᱚᱱᱠᱟ ᱞᱮᱠᱟᱛᱮ ᱚᱱᱟ ᱫᱚ ᱯᱮ ᱥᱮᱨᱢᱟ ᱢᱚᱬᱮ ᱥᱮᱨᱢᱟ ᱚᱱᱛᱚᱨ ᱡᱩᱫᱤ ᱵᱚᱱ ᱠᱚᱨᱟᱣ ᱫᱟᱲᱮᱭᱟᱜᱼᱟ ᱛᱟᱞᱦᱮ ᱟᱵᱚ ᱴᱷᱮᱱ ᱦᱚᱸ ᱵᱷᱟᱜᱮᱜ-ᱟ ᱵᱚᱸᱜᱟ ᱵᱩᱨᱩ ᱴᱷᱮᱱ ᱦᱚᱸ ᱵᱷᱟᱜᱮᱜ-ᱟ ᱾ ᱢᱟᱜ, ᱢᱟᱜ ᱢᱚᱬᱮ ᱢᱟᱱᱮ ᱨᱚᱲ ᱵᱟᱲᱟᱜ ᱥᱮ ᱢᱟᱱᱥᱤᱠ ᱡᱟᱦᱟᱸ ᱠᱚ ᱞᱟᱹᱭᱟᱜ ᱠᱟᱱᱟ, ᱨᱚᱲ ᱵᱟᱲᱟᱭᱟ ᱵᱚᱸᱜᱟ ᱵᱩᱨᱩ ᱴᱷᱮᱱ ᱵᱚᱱ ᱨᱚᱲ ᱵᱟᱲᱟᱭᱟ ᱦᱮᱸ ᱯᱮ ᱥᱮᱨᱢᱟ ᱚᱱᱛᱚᱨ ᱵᱟ ᱢᱚᱬᱮ ᱥᱮᱨᱢᱟ ᱚᱱᱛᱚᱨ ᱵᱚᱱ ᱯᱮᱨᱮᱡ ᱠᱚᱣᱟ ᱾ ᱢᱟᱜ ᱠᱟᱛᱮᱜ, ᱟᱨ ᱵᱟᱠᱷᱟᱱ ᱛᱚ ᱟᱵᱚ ᱫᱚ ᱥᱟᱞᱮ ᱥᱟᱞᱮ ᱵᱚᱱ ᱵᱟᱦᱟ ᱵᱚᱸᱜᱟᱜ ᱠᱟᱱᱟ ᱦᱮᱸ ᱱᱚᱝᱠᱟ ᱾
ᱤᱧ ᱫᱩᱧ ᱵᱟᱲᱟᱭᱟ ᱡᱮ ᱵᱟᱦᱟ ᱡᱟᱦᱟ ᱴᱚᱞᱟ ᱠᱚᱨᱮ ᱵᱟᱠᱚ ᱵᱟᱦᱟᱭᱟ ᱥᱮ, ᱵᱟᱦᱟ ᱡᱟᱦᱟᱸ ᱠᱚᱨᱮ ᱵᱟᱝ ᱠᱚ ᱵᱟᱦᱟᱜᱼᱟ ᱚᱱᱟ ᱨᱮᱱᱟᱜ ᱜᱮ ᱢᱤᱫᱴᱟᱝ ᱨᱩᱯ ᱠᱟᱱ ᱛᱟᱵᱚᱱᱟ ᱟᱵᱚᱣᱟᱜ ᱫᱚ ᱢᱟᱜ ᱢᱚᱬᱮ ᱢᱟᱜ ᱢᱚᱬᱮ ᱠᱟᱛᱷᱟ ᱨᱮᱜᱮ ᱢᱮᱱᱟᱜᱼᱟ ᱢᱚᱱᱮ ᱢᱚᱬᱮ ᱠᱟᱛᱷᱟ ᱡᱟᱦᱟᱸ ᱵᱮᱵᱚᱦᱟᱨᱚᱜ ᱾ ᱢᱟᱱᱟᱣ ᱢᱟᱱᱮ ᱢᱚᱬᱮ ᱥᱮᱨᱢᱟ ᱯᱚᱨᱮ ᱜᱮ ᱦᱩᱭᱩᱜᱼᱟ ᱚᱱᱟ ᱫᱚ ᱢᱮᱱ ᱞᱮᱠᱷᱟᱱ ᱱᱤᱛᱚ ᱛᱟᱹᱜ ᱨᱮᱱᱟᱜ ᱚᱠᱛᱚ ᱨᱮ ᱧᱮᱞᱚᱜ ᱠᱟᱱᱟ ᱡᱮ ᱢᱟᱜ ᱢᱚᱬᱮ ᱫᱚ ᱢᱤᱫᱴᱮᱡ ᱯᱟᱛᱟ ᱨᱩᱯ ᱞᱮᱠᱟᱭ ᱦᱟᱛ ᱦᱟᱛᱟᱣ ᱠᱮᱫᱟ, ᱾ ᱥᱮᱨᱢᱟ ᱥᱮᱨᱢᱟ ᱜᱮ ᱢᱟᱜ ᱢᱚᱬᱮ ᱢᱟᱱᱟᱣ ᱤᱫᱤᱭᱮᱫᱟ ᱠᱚ, ᱢᱮᱱ ᱞᱮᱠᱷᱟᱱ ᱤᱧᱟᱹᱜ ᱢᱟᱱᱮ ᱫᱤᱠ ᱛᱷᱮᱹᱠᱮᱹ ᱫᱚ ᱤᱧ ᱫᱩᱧ ᱢᱮᱱᱟ ᱱᱚᱣᱟ ᱫᱚ ᱵᱟᱝ ᱴᱷᱤᱠᱟ ᱪᱮᱫᱟᱜ ᱥᱮ ᱵᱟᱦᱟ ᱵᱚᱸᱜᱟ ᱜᱮᱵᱩᱱ ᱵᱟᱦᱟᱜᱼᱟ ᱯᱷᱟᱹᱜᱩᱱ ᱵᱚᱸᱜᱟ ᱜᱮ ᱯᱷᱟᱹᱜᱩᱱ ᱫᱚ ᱾ ᱥᱚᱨᱦᱟᱭ ᱵᱚᱸᱜᱟ ᱜᱮ ᱥᱚᱨᱦᱟᱭ ᱫᱚ ᱴᱷᱤᱠ ᱜᱮᱭᱟ ᱛᱚ ᱚᱱᱠᱟᱜᱮ ᱟᱵᱚᱣᱟᱜ ᱡᱟᱦᱟ ᱫᱟᱲᱮᱹᱵᱚᱱ ᱮᱢᱟ ᱠᱚᱣᱟ ᱛᱚ ᱪᱟᱸᱫᱚᱭ ᱢᱩᱞᱩᱠᱚᱜᱼᱟᱭ ᱥᱮ ᱪᱟᱸᱫᱚᱭ ᱧᱮᱞᱚᱜᱼᱟ ᱥᱮ ᱚᱱᱠᱟᱱᱟᱜ ᱡᱟᱦᱟᱱᱟᱜ ᱢᱤᱫ ᱥᱮ ᱜᱨᱚᱦᱚᱱ ᱛᱟᱦᱮᱱᱟ ᱛᱚᱵᱮ ᱟᱹᱱᱤᱡ ᱜᱮ ᱵᱚᱸᱜᱟ ᱵᱩᱨᱩ ᱫᱟᱲᱮᱹ ᱫᱚ ᱮᱢ ᱦᱳᱭᱳᱜᱼᱟ ᱟᱹᱛᱷᱟᱹᱲᱤ ᱫᱚ ᱵᱟᱝ ᱠᱚ ᱮᱢᱟ ᱡᱟᱦᱟᱱᱟᱜ ᱵᱚᱸᱜᱟ ᱨᱮᱜᱮ ᱧᱮᱞ ᱢᱮ ᱥᱚᱨᱦᱟᱭ ᱵᱚᱸᱜᱟ ᱨᱮ ᱟᱢ ᱫᱚ ᱚᱲᱟᱜ ᱵᱚᱸᱜᱟ ᱡᱟᱦᱟᱸᱭ ᱵᱚᱱ ᱮᱢᱟᱣ ᱠᱚᱣᱟ ᱟᱵᱚ ᱫᱚ ᱚᱱᱟ ᱡᱟᱦᱟᱸ ᱫᱤᱱ ᱵᱚᱱ ᱜᱚᱴᱟ ᱠᱟᱜᱼᱟ ᱾ ᱚᱲᱟᱜ ᱵᱚᱸᱜᱟ ᱞᱟᱹᱜᱤᱫ ᱚᱱᱟ ᱫᱤᱱ ᱜᱮᱛᱚ ᱩᱢ ᱠᱟᱛᱮᱜ ᱵᱚᱱ ᱵᱚᱸᱜᱟᱭᱟ ᱥᱮ ᱟᱹᱛᱷᱟᱹᱲᱤ ᱫᱤᱱ ᱵᱚᱸᱜᱟ ᱞᱮᱠᱷᱟᱱ ᱜᱟᱱᱚᱜᱼᱟ ᱢᱟ ᱞᱟᱹᱭᱢᱮ
ᱵᱟᱝ-ᱵᱟᱝ ᱡᱮ ᱦᱤᱞᱳᱜ ᱵᱚᱱ ᱱᱮᱰᱟ ᱜᱚᱴᱟᱭᱟ ᱩᱱ ᱦᱤᱞᱳ ᱜᱮᱵᱚᱱ ᱮᱢᱟ ᱟᱹᱛᱷᱟᱹᱲᱤ ᱫᱚ ᱵᱟᱵᱚᱱ ᱮᱢᱟ ᱡᱟᱦᱟᱸᱱᱟᱜ ᱜᱮ
ᱪᱮᱫ ᱦᱚᱸ ᱵᱟᱝ ᱟᱸᱡᱚᱢᱚᱜ ᱠᱟᱱᱟ ᱴᱷᱤᱠ ᱜᱮᱭᱟ ᱜᱚᱝᱠᱮ ᱛᱷᱩᱛᱤ ᱠᱟᱛᱮ ᱟᱹᱰᱤ ᱦᱳᱭ ᱴᱷᱤᱠ ᱜᱮ ᱴᱮ ᱢᱟ ᱮᱱᱠᱷᱟᱱ ᱡᱚᱦᱟᱨ ᱜᱮ